ᱦᱮᱞᱳ ᱦᱮᱸ ᱟᱸᱡᱚᱢᱚᱜ ᱠᱟᱱᱟ ᱨᱚᱲ?
ᱦᱳᱭ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ ᱥᱮ ᱾
ᱦᱮᱸ ᱟᱸᱡᱚᱢᱚᱜ ᱠᱟᱱᱟ ᱾
ᱚ ᱪᱮᱫ ᱯᱮ ᱪᱤᱠᱟᱹᱭᱮᱫᱼᱟ?
ᱮ ᱪᱮᱫ ᱦᱚᱸ ᱵᱟᱝᱟ ᱱᱚᱜᱼᱚᱭ ᱡᱚᱢ ᱵᱟᱲᱟ ᱦᱩᱭᱮᱱᱛᱮ ᱱᱤᱛᱚᱜ ᱫᱩᱲᱩᱵ ᱵᱟᱲᱟ ᱦᱩᱭ ᱠᱟᱱᱟ ᱾
ᱚ ᱟᱞᱮ ᱪᱮᱫ ᱦᱚᱸ ᱵᱟᱝᱟ ᱜᱤᱛᱤᱡ ᱟᱠᱟᱱᱟᱞᱮ ᱾ ᱜᱤᱫᱽᱨᱟᱹ ᱠᱚᱠᱚ ᱨᱟᱜ ᱵᱟᱲᱟᱭᱮᱫ ᱜᱮᱭᱟ ᱟᱫᱚ ᱩᱱᱠᱩ ᱜᱤᱧ ᱡᱟᱹᱯᱤᱫ ᱮᱫ ᱠᱚᱣᱟ ᱾
ᱚ ᱡᱚᱢ ᱵᱟᱲᱟ ᱠᱚᱫᱚ ᱦᱩᱭᱱᱟ ᱥᱮ ᱵᱟᱝ?
ᱡᱚᱢ ᱠᱮᱫᱟᱞᱮ ᱡᱚᱛᱚ ᱦᱚᱲᱜᱮ ᱾
ᱚ ᱛᱤᱱᱟᱹᱜ ᱜᱟᱱ ᱜᱤᱫᱽᱨᱟᱹ ᱠᱚᱫᱚ ᱢᱮᱱᱟᱜ ᱠᱚ ᱛᱟᱢᱟ?
ᱵᱟᱨᱭᱟ ᱜᱮ ᱦᱮᱱᱟᱜ ᱠᱤᱱᱟᱹ ᱾
ᱚ
ᱦᱳᱭ ᱟᱨ ᱟᱯᱮ ᱫᱚ ᱪᱮᱫ, ᱡᱟᱹᱥᱛᱤ ᱫᱚ ᱵᱟᱠᱤᱱ ᱢᱟᱨᱟᱝ ᱟ ᱾ ᱢᱤᱫᱴᱮᱱ ᱫᱚ ᱯᱟᱸᱪ ᱵᱚᱪᱷᱚᱨ ᱟᱨ ᱢᱤᱫᱴᱮᱱ ᱫᱚ ᱮᱠ ᱵᱚᱪᱷᱚᱨ ᱦᱚ ᱟᱹᱣᱨᱤ ᱦᱩᱭᱩᱜᱼᱟ ᱾
ᱳ ᱾
ᱦᱳᱭ ᱟᱨ ᱟᱯᱮ ᱫᱚ ᱪᱮᱫ ᱠᱚᱯᱮ ᱦᱩᱭᱱᱟ ᱟᱭᱢᱟ ᱫᱤᱱ ᱜᱮ ᱤᱧ ᱫᱚ ᱟᱭᱢᱟ ᱫᱤᱱ ᱨᱤᱧ ᱡᱟᱶᱟᱭ ᱠᱟᱱᱟ ᱾
ᱚ
ᱦᱳᱭ ᱟᱨ ᱟᱯᱮ ᱫᱚ ᱪᱮᱫ ᱠᱚᱯᱮ ᱪᱤᱠᱟᱹᱭᱮᱫᱼᱟ?
ᱦᱮᱸ ᱟᱞᱮ ᱫᱚ ᱪᱮᱫ ᱠᱚᱞᱮ ᱪᱤᱠᱟᱹᱭᱟ ᱪᱮᱫ ᱦᱚᱸ ᱵᱟᱝᱟ ᱾ ᱱᱤᱛᱚᱜ ᱢᱟ ᱱᱚᱜᱼᱚᱭ ᱨᱚᱦᱚᱭ ᱠᱚ ᱪᱟᱞᱟᱜ ᱠᱟᱱ ᱛᱟᱞᱮᱭᱟ ᱾ ᱚᱲᱟᱜ ᱨᱮ ᱚᱱᱟ ᱠᱚᱞᱮ ᱪᱟᱞᱟᱣ ᱵᱟᱲᱟᱜ ᱠᱟᱱᱟ ᱦᱮᱸ ᱾ ᱦᱳᱭ ᱦᱳᱭ ᱨᱚᱦᱚᱭ ᱫᱟᱞᱮ ᱾
ᱚ ᱟᱨ ᱵᱟᱦᱩ ᱜᱤᱫᱽᱨᱟᱹ ᱠᱚᱫᱚ ᱦᱮᱱᱟᱜ ᱠᱚᱣᱟ ᱥᱮ ᱵᱟᱝ?
ᱦᱮᱸ ᱵᱟᱹᱦᱩ ᱜᱤᱫᱽᱨᱟᱹ ᱠᱚᱫᱚ ᱢᱮᱱᱟᱜ ᱠᱚᱜᱮᱭᱟ ᱾
ᱚ ᱛᱤᱥᱮᱢ ᱵᱟᱯᱞᱟ ᱠᱟᱱᱟ ᱟᱢ ᱫᱚ?
ᱤᱧ ᱫᱚ ᱡᱟᱹᱥᱛᱤ ᱫᱤᱱ ᱫᱚ ᱵᱟᱝ ᱦᱩᱭ ᱠᱟᱱᱟ, ᱮᱸ ᱢᱤᱜ ᱵᱚᱪᱷᱚᱨ ᱜᱟᱱ ᱦᱩᱭᱩᱜ ᱠᱟᱱᱟ᱾
ᱚ ᱢᱤᱫ ᱵᱚᱪᱷᱚᱨ?
ᱦᱮᱸ᱾
ᱚ᱾ ᱤᱧ ᱫᱚ ᱦᱩᱭᱱᱟᱹᱧ ᱟᱭᱢᱟ ᱵᱚᱪᱷᱚᱨ ᱜᱮ, ᱦᱩᱸ ᱛᱤᱱᱟᱹᱜ ᱥᱟᱛ ᱟᱴ ᱵᱪᱷᱚᱨ ᱫᱚᱧ ᱦᱩᱭᱱᱟ᱾
ᱳ
ᱡᱟᱶᱟᱭ ᱚᱲᱟᱜ ᱨᱮᱜᱮ, ᱟᱫᱚ ᱤᱭᱟᱹ ᱨᱮᱞᱮ ᱛᱟᱦᱮᱱᱟ ᱟᱞᱮ ᱫᱚ, ᱵᱟᱨᱦᱮ ᱨᱮ᱾
ᱚ, ᱟ ᱪᱮᱫ-ᱮ ᱪᱤᱠᱟᱹᱭ ᱜᱮᱛᱮ ᱟᱢ ᱡᱟᱶᱟᱭ ᱫᱚ?
ᱠᱟᱹᱢᱤᱟᱭᱟᱭ ᱪᱟᱹᱠᱨᱤᱟᱭᱟᱭ᱾
ᱳ ᱪᱟᱠᱨᱤ ᱜᱮᱭᱟᱭ?
ᱦᱳᱭ, ᱦᱟᱲᱟᱢ ᱧᱚᱜ ᱜᱮᱭᱟᱭ ᱦᱟᱲᱟᱢ ᱫᱚ᱾
ᱚ, ᱦᱳᱭ ᱪᱟᱠᱨᱤ ᱵᱟᱞᱟ ᱡᱟᱶᱟᱭ ᱢᱟᱱᱮ ᱦᱟᱲᱟᱢᱚᱜ ᱜᱮᱭᱟ ᱠᱟᱹᱴᱤᱡ᱾
ᱦᱳᱭ, ᱟᱫᱚ ᱤᱧ ᱦᱚᱧ ᱧᱤᱛᱚᱜ ᱫᱚᱧ ᱵᱩᱲᱦᱤᱭ ᱮᱱᱟ ᱛᱚ᱾ ᱤᱧᱦᱚ ᱱᱤᱛᱚᱜ ᱫᱚ ᱵᱩᱲᱦᱤᱭᱱᱟᱹᱧ᱾ ᱩᱱᱤ ᱞᱮᱠᱟᱜᱤᱧ ᱧᱮᱞᱚᱜᱼᱟ ᱤᱧ ᱦᱚᱸ ᱱᱤᱛᱚᱜ ᱫᱚ᱾ ᱢᱟᱱᱮ ᱪᱮᱫ ᱞᱮᱠᱟ ᱫᱚᱢᱮ ᱞᱟᱹᱴᱩ ᱦᱟᱲᱟᱢ ᱡᱟᱶᱟᱭ ᱨᱮᱠᱚ ᱡᱟᱶᱟᱭᱚᱜᱼᱟ ᱥᱮ ᱟᱨ ᱠᱟᱹᱴᱤᱡ ᱠᱩᱲᱤ ᱮᱸᱰᱮ ᱠᱷᱟᱱ ᱜᱤᱫᱽᱨᱟᱹ ᱠᱚ ᱦᱩᱭ ᱯᱚᱨᱮ ᱚᱱᱠᱟ ᱜᱮᱠᱚ ᱦᱩᱭᱩᱜᱼᱟ ᱩᱱᱠᱩ ᱦᱚᱸ ᱢᱟᱱᱮ ᱵᱚᱭᱮᱥ ᱜᱮᱠᱚ ᱧᱮᱞ ᱤᱫᱤᱜᱼᱟ᱾
ᱚ᱾
ᱦᱳᱭ᱾ ᱠᱚᱣᱟᱴᱟᱨ ᱞᱮ ᱛᱟᱦᱮᱱᱟ᱾
ᱦᱮᱸ?
ᱠᱚᱣᱟᱴᱟᱨ ᱞᱮ ᱛᱟᱦᱮᱱ ᱜᱮᱭᱟ᱾
ᱚ ᱠᱚᱣᱟᱴᱟᱨ ᱨᱮᱯᱮ ᱛᱟᱦᱮᱱ ᱜᱮᱭᱟ, ᱦᱩᱸ ᱪᱮᱫ-ᱮ ᱪᱟᱹᱠᱨᱤ ᱜᱮᱛᱮ?
ᱨᱮᱞ ᱨᱮ᱾
ᱚ, ᱵᱷᱟᱜᱮ ᱜᱮ᱾
ᱚ ᱟᱨ ᱟᱯᱮ ᱫᱚ ᱪᱟᱥᱵᱟᱥ?
ᱟᱞᱮ ᱫᱚ ᱪᱟᱥᱵᱟᱥ ᱛᱮ, ᱮᱸ ᱪᱮᱫ ᱦᱚᱸ ᱵᱟᱞᱮ ᱪᱟᱹᱠᱨᱤ ᱜᱮᱭᱟ ᱪᱟᱹᱠᱨᱤ ᱠᱚᱫᱚ᱾
ᱚ, ᱟᱨ ᱯᱟᱲᱦᱟᱣ ᱠᱚᱫᱚ ᱛᱤᱱᱟᱹᱜ ᱥᱟᱺᱜᱤᱧ ᱮᱢ ᱯᱟᱲᱦᱟᱣ ᱠᱟᱜᱼᱟ ᱛᱚᱵᱮ?
ᱯᱟᱲᱦᱟᱣ ᱠᱚᱫᱚ ᱚᱱᱠᱟ ᱫᱚ ᱵᱟᱞᱮ ᱯᱟᱲᱦᱟᱣ ᱟᱠᱟᱱᱟ, ᱤᱱᱠᱟᱹ ᱮᱭᱤᱴ ᱱᱟᱭᱤᱱ ᱫᱷᱟᱹᱨᱤᱡ ᱞᱮ ᱯᱟᱲᱦᱟᱣ ᱞᱮᱱᱟ ᱛᱟᱯᱚᱨᱮ ᱯᱟᱲᱦᱟᱣ ᱠᱚᱞᱮ ᱵᱟᱹᱜᱤ ᱵᱟᱹᱜᱤ ᱠᱮᱫᱟ᱾ ᱟᱫᱚ ᱤᱱᱟ ᱯᱚᱨᱮ ᱜᱮ ᱵᱟᱯᱞᱟᱭ
ᱚ, ᱤᱧ ᱦᱚᱸ ᱚᱝᱠᱟᱜᱮ ᱢᱟ ᱮᱤᱪ ᱮᱥ ᱤᱧ ᱮᱢ ᱠᱮᱫᱟ ᱟᱫᱚ ᱚᱱᱮ ᱯᱮᱲᱟ ᱠᱚ ᱞᱟᱜᱟᱣ ᱮᱱ ᱠᱷᱟᱱ ᱠᱚ ᱡᱟᱶᱟᱭ ᱠᱟᱫᱤᱧᱟ᱾
ᱚ᱾
ᱦᱳᱭ᱾ ᱪᱟᱹᱠᱨᱤ ᱠᱚᱲᱟ ᱠᱚ ᱦᱮᱡ ᱞᱮᱱ ᱠᱷᱟᱡ ᱫᱚᱠᱚ ᱡᱟᱶᱟᱭ ᱠᱟᱵᱚ, ᱡᱟᱶᱟᱭ ᱠᱟᱞᱮ ᱜᱮᱭᱟ ᱠᱩᱲᱤ ᱦᱚᱯᱚᱱ ᱫᱚ᱾
ᱦᱳᱭ ᱦᱳᱭ᱾
ᱦᱳᱭ, ᱟᱢ ᱫᱚ ᱵᱟᱯᱞᱟ ᱟᱠᱟᱱᱟᱢ ᱥᱮ ᱟᱢ ᱛᱮᱜᱮᱢ ᱟᱹᱜᱩ ᱟᱠᱟᱫᱮᱭᱟ?
ᱤᱧ ᱫᱚ ᱤᱧ ᱛᱤᱜᱤᱧ ᱟᱹᱜᱩ ᱟᱠᱟᱫᱮᱭᱟ᱾
ᱚ, ᱚᱱᱟ ᱦᱚᱸ ᱴᱷᱤᱠ ᱜᱮᱭᱟ ᱟᱹᱜᱩ ᱵᱚᱭᱮᱥ ᱠᱚ ᱦᱩᱭ ᱤᱫᱤᱜ ᱮᱱᱦᱚᱸ ᱵᱮᱥ ᱵᱟᱝ ᱴᱷᱤᱠᱟᱹᱜ-ᱟ ᱥᱮ ᱵᱟᱯᱞᱟ ᱢᱟ ᱞᱟᱹᱠᱛᱤ ᱠᱟᱱ ᱜᱮᱭᱟ᱾
ᱦᱳᱭ ᱦᱳᱭ᱾
ᱦᱩᱸ, ᱟᱨ ᱫᱟᱠᱟ ᱠᱚᱫᱚ ᱤᱥᱤᱱ ᱠᱮᱫᱟ ᱯᱮ ᱥᱮ ᱵᱟᱝ?
ᱫᱟᱠᱟ ᱠᱚᱫᱚ ᱤᱥᱤᱱ ᱦᱩᱭ ᱠᱟᱱᱟ ᱫᱟᱠᱟ ᱡᱚᱢ ᱦᱩᱭᱱᱟ᱾ ᱡᱚᱢ ᱟᱛᱮᱜ ᱱᱚᱜ-ᱚᱭ ᱫᱩᱲᱩᱵ ᱵᱟᱲᱟ ᱠᱟᱱᱟ ᱞᱮ᱾
ᱚᱸ,
ᱦᱳᱭ,
ᱟᱞᱮ ᱦᱚᱸ ᱡᱟᱹᱯᱤᱜ ᱠᱮᱜ-ᱟ ᱞᱮ ᱡᱚᱛᱚ ᱦᱚᱲ ᱜᱮ ᱟᱫᱚ᱾ ᱠᱟᱹᱴᱤᱡ ᱵᱤᱴᱤ ᱜᱮ ᱵᱟᱭ ᱡᱟᱯᱤᱫ ᱟᱠᱟᱜ ᱛᱤᱧᱟ ᱟᱫᱚ ᱩᱱᱤ ᱜᱤᱧ ᱡᱟᱹᱯᱤᱛᱮ ᱠᱟᱱᱟ ᱟᱫᱚ ᱤᱧᱫᱚᱧ ᱠᱟᱛᱷᱟ,
ᱮᱜ, ᱦᱳᱭ,
ᱦᱳᱭ,
ᱪᱮᱫ ᱠᱚᱯᱮ ᱩᱛᱩᱞ ᱞᱮᱫᱟ ᱛᱮᱦᱮᱸᱧ ᱫᱚ?
ᱤᱞᱟᱹ ᱚᱱᱮ ᱤᱧᱤᱡ ᱡᱟᱸᱣᱟᱭ ᱩᱱᱤ ᱰᱤᱣᱴᱤ ᱠᱷᱚᱱᱟᱜ ᱨᱩᱣᱟᱹᱲ ᱚᱠᱛᱮ ᱩᱱᱤ ᱰᱟᱝᱨᱤ ᱡᱤᱞᱮ ᱟᱹᱜᱩ ᱞᱮᱫᱟ ᱟᱫᱚ ᱚᱱᱟ ᱜᱮᱞᱮ ᱩᱛᱩ ᱠᱟᱫᱟ᱾
ᱳ,
ᱦᱳᱭ, ᱚᱝᱱᱠᱟ ᱜᱮ ᱫᱤᱱ ᱜᱮ ᱜᱤᱫᱽᱨᱟᱹ ᱛᱤᱧ ᱤᱭᱟᱹ ᱡᱤᱞ ᱵᱟᱠᱷᱟᱱ ᱵᱟᱠᱤᱱ ᱡᱚᱢᱟ ᱵᱟᱭ ᱡᱚᱢᱟ ᱫᱟᱠᱟ ᱚᱱᱟᱛᱮ ᱫᱤᱱ ᱜᱮ ᱡᱤᱞ ᱩᱛᱩ ᱦᱩᱭᱩᱜ ᱛᱟᱞᱮᱭᱟ᱾
ᱦᱮᱸ, ᱫᱤᱱ ᱜᱮ ᱟᱹᱜᱩᱭ ᱜᱮᱭᱟ ᱡᱤᱞ ᱡᱤᱞ ᱫᱤᱱ ᱜᱮ ᱡᱤᱞ ᱯᱮ ᱡᱚᱢᱟ?
ᱦᱳᱭ ᱡᱚᱢ ᱜᱮᱭᱟᱞᱮ ᱢᱟᱱᱮ ᱚᱝᱠᱟ ᱢᱤᱫ ᱥᱤᱧ ᱵᱟᱨ ᱥᱤᱧ ᱜᱮ ᱚᱱᱟ ᱟᱞᱩ ᱵᱷᱟᱡᱤ ᱠᱚ ᱚᱝᱠᱟ ᱥᱚᱵᱡᱤ ᱠᱚ, ᱠᱟᱱ ᱫᱤᱱ ᱜᱮ ᱡᱤᱞ ᱩᱱᱤ ᱜᱤᱫᱽᱨᱟᱹ ᱵᱟᱭ ᱡᱚᱢᱟ ᱛᱚ ᱫᱟᱠᱟ ᱜᱤᱫᱽᱨᱟᱹ ᱞᱟᱹᱜᱤᱫ ᱢᱟ ᱤᱥᱱ ᱦᱩᱭᱩᱜ ᱜᱮᱭᱟ ᱮᱸᱰᱮ ᱠᱷᱟᱱ᱾
ᱦᱳ,
ᱦᱳᱭ, ᱡᱤᱞ ᱫᱚ ᱪᱮᱠᱟ ᱪᱚ ᱩᱱᱟᱹᱜ ᱫᱚᱭ ᱠᱩᱥᱤ-ᱟ ᱟᱡ ᱵᱟᱵᱟ ᱦᱚᱸ ᱚᱝᱠᱟ ᱜᱮ ᱠᱩᱥᱤᱭᱟᱜ ᱟᱡ ᱦᱚᱸ ᱚᱝᱠᱟ ᱜᱮ ᱠᱩᱥᱤᱜ-ᱟᱭ, ᱫᱚᱢᱮ ᱠᱤᱱ ᱧᱚᱢᱟ ᱩᱝᱠᱤᱱ ᱫᱚ ᱟᱞᱤᱧ ᱫᱚ ᱵᱟᱞᱤᱧ ᱧᱚᱢᱟ ᱰᱷᱮᱨ ᱫᱚ, ᱤᱧ ᱫᱚ ᱵᱟᱹᱧ ᱠᱩᱥᱤᱭᱟᱜ ᱜᱮᱭᱟ ᱤᱧ ᱫᱚ ᱵᱟᱹᱧ ᱡᱚᱢ ᱵᱟᱲᱟᱭ ᱜᱮᱭᱟ ᱫᱚ,
ᱦᱳᱭ, ᱟᱢ ᱫᱚ ᱛᱟᱦᱚᱞᱮ ᱪᱮᱫ ᱠᱚᱢ ᱡᱚᱢ ᱵᱟᱲᱟᱭ ᱜᱮᱭᱟ?
ᱤᱧ, ᱤᱧ ᱫᱚ ᱤᱧ ᱫᱚ ᱩᱛᱩ ᱠᱚᱜᱮ ᱟᱞᱩ ᱵᱷᱟᱡᱟ ᱠᱚ ᱵᱤᱞᱤ ᱯᱤᱴᱷᱟᱹ ᱠᱚ ᱚᱱᱟ ᱠᱚᱜᱤᱧ ᱡᱚᱢ ᱵᱟᱲᱟᱭ ᱡᱩᱫ ᱫᱚ, ᱟᱨ ᱟᱯᱮ ᱪᱮᱫ ᱯᱮ ᱩᱛᱩ ᱞᱮᱫᱟ ᱛᱚᱵᱮ ᱛᱮᱦᱤᱧ ᱫᱚ?
ᱦᱮᱸ ᱪᱮᱫ?
ᱪᱮᱫ ᱯᱮ ᱩᱛᱩ ᱞᱮᱫᱟ ᱟᱯᱮ ᱫᱚ?
ᱟᱞᱮ ᱫᱚ ᱪᱮᱫ ᱞᱮ ᱩᱛᱩ ᱞᱮᱫᱟ ᱟᱞᱮ ᱦᱚᱸ ᱡᱤᱞ ᱜᱮᱞᱮ ᱩᱛᱩ ᱞᱮᱫᱟ,
ᱚᱸᱝ, ᱦᱳᱭ ᱡᱤᱞ ᱦᱚᱸ ᱡᱚᱢ ᱫᱚᱨᱠᱟᱨ ᱠᱟᱱ ᱜᱮᱭᱟ ᱢᱟᱡᱷ
ᱦᱳᱭ, ᱦᱳᱭ, ᱦᱳᱭ,
ᱦᱳᱭ, ᱚᱱᱮ ᱮᱝᱠᱟᱱ ᱱᱤᱛᱚᱜ ᱢᱟ ᱟᱵᱚᱢᱟ ᱥᱚᱝᱥᱟᱨ ᱮᱫᱟ ᱵᱚᱱ᱾ ᱪᱮᱜ ᱮᱢ ᱞᱟᱹᱭᱟ? ᱦᱩᱸ, ᱜᱤᱫᱽᱨᱟᱹ ᱠᱚ ᱟᱹᱥᱩᱞ ᱦᱩᱭᱩᱜ-ᱟ ᱱᱤᱛᱚᱜ ᱫᱚ ᱪᱮᱫ ᱞᱮᱠᱟᱛᱮ ᱪᱮᱠᱟ ᱯᱟᱛᱟ ᱪᱷᱟᱛᱟ ᱠᱚᱫᱚ ᱵᱟᱝ ᱫᱟᱸᱲᱟ-ᱵᱟᱲᱟ ᱦᱚᱪᱚ ᱟᱠᱚ ᱦᱩᱭᱩᱜ-ᱟ᱾ ᱚᱞᱚᱜ ᱯᱟᱲᱟᱦᱟᱣ ᱨᱮᱫᱚ ᱪᱷᱩᱴᱟᱹᱣ ᱠᱟᱠᱚ ᱦᱩᱭᱩᱜ-ᱟ᱾ ᱦᱩᱸ, ᱚᱞᱪᱤᱠᱤ ᱛᱮᱜᱮ ᱯᱟᱲᱦᱟᱣ ᱚᱪᱚ ᱠᱚ ᱦᱩᱭᱩᱜ-ᱟ ᱤᱧ ᱫᱩᱧ ᱢᱚᱱᱮᱭᱟ᱾ ᱟᱢ ᱫᱚ ᱪᱮᱫ ᱮᱢ ᱢᱚᱱᱮᱭᱟ?
ᱟᱢᱫᱚ ᱪᱮᱫ ᱮᱢ ᱢᱚᱱᱮᱭᱟ ᱟᱢᱫᱚ ᱪᱮᱫ ᱛᱮᱢ ᱯᱟᱲᱦᱟᱣ ᱦᱚᱪᱚ ᱠᱚᱣᱟ ᱜᱤᱫᱽᱨᱟᱹ ᱛᱟᱢ ᱫᱚ?
ᱦᱮᱸ, ᱤᱧ ᱦᱚᱸ, ᱥᱟᱱᱛᱟᱲ ᱢᱤᱰᱤᱭᱟᱢ ᱛᱤᱧ ᱯᱟᱲᱦᱟᱣ ᱦᱚᱪᱚ ᱠᱚᱣᱟ ᱚᱝᱠᱟ ᱪᱤᱱᱛᱟᱹ ᱵᱷᱟᱵᱽᱱᱟ ᱮᱫᱟᱹᱧ ᱱᱟᱦᱟᱸᱜ ᱟᱫᱚ, ᱟᱸᱻ ᱪᱮᱫ ᱧᱮᱞᱚᱜ ᱠᱟᱱᱟ ᱪᱮᱫ ᱪᱤᱠᱟᱹ ᱟᱱᱟ ᱦᱟᱸᱜ᱾
ᱚ ᱤᱧ ᱦᱚᱸ ᱚᱝᱠᱟ ᱜᱤᱧ ᱢᱚᱱᱮ ᱠᱟᱫᱟ᱾
ᱚ᱾
ᱚᱱᱮ ᱢᱤᱱ ᱱᱮᱛᱚᱜ ᱫᱚ ᱚᱱᱟ ᱤᱝᱞᱤᱥᱼᱼ ᱢᱤᱰᱤᱭᱟᱢ ᱨᱮᱞᱮ ᱵᱷᱚᱨᱛᱤ ᱟᱠᱟᱫᱮᱭᱟ ᱟᱫᱚ ᱯᱷᱟᱭᱤᱵ ᱠᱷᱚᱡ ᱫᱚ ᱦᱟᱸᱜ ᱚᱞ ᱪᱤᱠᱤ ᱨᱮᱞᱮ ᱵᱷᱚᱨᱛᱤᱭᱟ᱾
ᱟᱪᱪᱷᱟ ᱟᱪᱪᱷᱟ᱾
ᱦᱳᱭ᱾ ᱱᱮᱛᱚᱜ ᱢᱮᱱᱟᱜ-ᱟ ᱛᱷᱟᱨᱤ ᱨᱮ᱾
ᱳ᱾
ᱟᱨ ᱟᱭᱳ ᱵᱟ ᱛᱟᱠᱚ ᱫᱚ ᱵᱮᱥ ᱜᱮ ᱦᱮᱱᱟᱜ ᱠᱚᱣᱟ ᱚᱲᱟᱜ ᱨᱮᱱ ᱫᱚ?
ᱦᱩᱸ ᱚᱲᱟᱜ ᱨᱮᱱ ᱫᱚ ᱵᱮᱥ ᱜᱮ ᱾
ᱚ᱾
ᱡᱷᱚᱛᱚ ᱜᱮ ᱵᱮᱥ ᱜᱮ ᱢᱮᱱᱟᱜ ᱠᱚᱣᱟ᱾
ᱟᱞᱮ ᱦᱚᱸ ᱤᱧ ᱜᱚᱜᱚ ᱛᱟᱠᱚ ᱴᱷᱮᱡ ᱞᱮ ᱪᱟᱞᱟᱜᱼᱟ ᱦᱟᱸᱜ, ᱦᱟᱸᱰᱮ ᱞᱮ ᱪᱟᱞᱟᱜᱼᱟ ᱦᱟᱸᱜ ᱾
ᱳ
ᱟᱞᱮ ᱚᱲᱟᱜ ᱦᱚᱲ ᱞᱮᱱᱟ ᱠᱟᱱᱟ ᱠᱚ ᱾ ᱪᱟᱞᱟᱜ ᱟᱞᱮ ᱠᱟᱱᱴᱷᱟᱲ ᱠᱚ ᱵᱤᱞᱤ ᱟᱠᱟᱱ ᱛᱟᱞᱮᱭᱟ ᱾
ᱚᱻ ᱦᱳᱭ ᱦᱳᱭ ᱾
ᱦᱳᱭ ᱟᱱᱟ ᱠᱷᱟᱹᱛᱤᱨ ᱱᱚᱰᱮ ᱫᱚ ᱠᱚᱣᱟᱴᱟᱨ ᱨᱮ ᱚᱠᱟᱨᱮᱢ ᱧᱟᱢᱟ᱾
ᱦᱮᱸ᱾
ᱵᱷᱚᱨᱥᱟ ᱫᱚ ᱚᱸᱰᱮ ᱫᱚ ᱚᱲᱟᱜ ᱨᱮᱜᱮ ᱫᱟᱨᱮ ᱠᱚ ᱦᱮᱱᱟᱜ ᱛᱟᱞᱮᱭᱟ ᱡᱚᱛᱚ ᱫᱟᱨᱮ ᱜᱮ ᱟᱫᱚ ᱚᱱᱟ ᱯᱮ ᱨᱦᱚᱭ ᱠᱚ ᱦᱤᱡᱩᱜ ᱯᱮ ᱾ ᱟᱨ ᱡᱟᱶᱟᱭ ᱜᱮ ᱪᱷᱩᱴᱤ ᱵᱟᱭ ᱧᱟᱢᱮᱫᱼᱟ ᱠᱷᱮᱞᱮ ᱪᱟᱞᱟᱜ-ᱟ ᱾
ᱚ ᱟᱹᱛᱩ ᱫᱤᱥᱚᱢ ᱨᱮ ᱚᱲᱟᱜ ᱛᱟᱯᱮ ᱥᱮ ᱵᱟᱡᱟᱨ ᱫᱤᱥᱚᱢ ᱨᱮ ᱚᱲᱟᱜ ᱛᱟᱯᱮ ᱟᱯᱮ ᱫᱚ?
ᱟᱞᱮ ᱫᱚ ᱟᱹᱛᱩ ᱫᱤᱥᱚᱢ ᱨᱮᱜᱮ ᱚᱲᱟᱜ ᱛᱟᱞᱮ ᱫᱚ ᱟᱞᱮᱭᱟᱜ ᱫᱚ᱾ ᱡᱟᱶᱟᱭ ᱱᱚᱰᱮ ᱛᱟᱦᱮᱱ ᱛᱮ ᱱᱚᱰᱮ ᱜᱮ ᱦᱮᱡ ᱦᱩᱭ ᱠᱟᱱᱟ ᱡᱷᱚᱛᱚ ᱦᱚᱲ᱾ ᱾
ᱦᱮᱸ ᱦᱮᱸ᱾
ᱦᱳᱭ ᱟᱨ ᱛᱚᱵᱮᱼᱼ ᱪᱟᱥ ᱠᱚᱫᱚ ᱟᱹᱣᱨᱤ ᱯᱮ ᱪᱟᱥᱟ ᱥᱮ ᱦᱩᱲᱩ ᱫᱚ ᱟᱹᱣᱨᱤ ᱯᱮ ᱨᱚᱦᱚᱭᱟ?
ᱦᱩᱲᱩ ᱨᱚᱦᱚᱭ ᱵᱟᱲᱟ ᱦᱚᱸ ᱮᱛᱚᱦᱚᱵ ᱟᱠᱟᱱᱟ ᱱᱚᱜᱼᱚᱭ ᱦᱚᱞᱟ ᱢᱟᱸᱫᱷᱮᱨ ᱠᱷᱚᱱᱟᱜ ᱜᱮ ᱦᱩᱲᱩ ᱨᱚᱦᱚᱭ ᱠᱚ ᱾
ᱚᱻ ᱟᱨ ᱛᱚᱵᱮ ᱫᱟᱜ ᱪᱮᱫ ᱞᱮᱠᱟ ᱫᱟᱜ ᱫᱟᱭ ᱥᱮ ᱵᱟᱭ ᱫᱟᱜ ᱫᱟᱭ ᱟᱯᱮ ᱥᱮᱫ ᱫᱚ?
ᱫᱟᱜ ᱢᱟ ᱫᱚᱢᱮ ᱫᱟᱜ ᱮᱫᱟᱭ ᱱᱤᱭᱟᱹ ᱠᱚᱴᱟ ᱫᱤᱱ᱾ ᱥᱟᱨᱟ ᱫᱤᱱ ᱜᱮᱭ ᱫᱟᱜ ᱮᱫᱟᱭ ᱛᱮᱦᱮᱧ ᱦᱚᱸ ᱥᱮᱛᱟᱜ ᱠᱷᱚᱱᱟᱜ ᱫᱚᱢᱮ ᱫᱟᱜ ᱮᱫ ᱛᱟᱦᱮᱸᱫ ᱱᱚᱜᱼᱚᱭ ᱱᱤᱛᱚᱜ ᱜᱮ ᱵᱚᱱᱫᱚ ᱵᱟᱲᱟ ᱠᱟᱫᱟᱭ᱾
ᱦᱩᱸ
ᱟᱞᱮ ᱦᱚᱸ ᱫᱟᱜ ᱮᱫ ᱜᱮᱭᱟᱭ ᱟᱞᱮ ᱥᱮᱱ ᱦᱚᱸ᱾
ᱚ᱾
ᱜᱚᱴᱟ ᱜᱮ ᱫᱟᱜ ᱮᱫᱟᱭ ᱱᱤᱛᱚᱜ ᱫᱚ ᱾ ᱟᱨ ᱚᱠᱟ ᱠᱚᱨᱮ ᱵᱩᱨᱩ ᱵᱚᱸᱜᱟ ᱫᱚ ᱪᱟᱞᱟᱣ ᱞᱮᱱᱟᱢ ᱧᱮᱧᱮᱞ᱾
ᱵᱩᱨᱩ ᱵᱚᱸᱜᱟ ᱠᱚ ᱧᱮᱧᱮᱞ ᱫᱚ ᱵᱟᱝ ᱪᱟᱞᱟᱣ ᱵᱟᱲᱟ ᱦᱩᱭ ᱟᱠᱟᱱᱟ ᱱᱤᱭᱟᱹ ᱫᱷᱟᱣ ᱫᱚ, ᱟᱞᱮ ᱱᱚᱣᱟ ᱥᱩᱨ ᱥᱩ ᱯᱩᱨ ᱨᱮ ᱦᱩᱭᱩᱜ ᱜᱮᱭᱟ ᱟᱫᱚ ᱵᱟᱝ ᱪᱟᱞᱟᱣ ᱦᱩᱭ ᱠᱟᱱᱟ ᱧᱮᱧᱮᱞ ᱜᱮ ᱾
ᱚ ᱟᱢ ᱵᱟᱦᱩ ᱫᱚ ᱵᱟᱢ ᱤᱫᱤ ᱞᱮᱫᱮᱭᱟ ᱛᱚᱵᱮ?
ᱵᱟᱝ ᱵᱟᱹᱧ ᱤᱫᱤ ᱠᱟᱫᱮᱭᱟ ᱦᱟᱜ ᱱᱤᱭᱟᱹ ᱫᱷᱟᱣ ᱫᱚ᱾ ᱟᱢ ᱫᱚᱢ ᱪᱟᱞᱟᱣ ᱞᱮᱱᱟ ᱥᱮ ᱪᱮᱫ?
ᱵᱟᱞᱮ ᱪᱟᱞᱟᱣ ᱞᱮᱱᱟ ᱟᱞᱮ ᱫᱚ᱾ ᱪᱟᱞᱟᱜ ᱞᱮ ᱞᱟᱹᱭ ᱞᱮᱫᱟ ᱟᱫᱚ ᱫᱟᱜ ᱠᱟᱨᱚᱱ ᱛᱮ ᱵᱟᱞᱮ ᱪᱟᱞᱟᱣ ᱞᱮᱱᱟ ᱜᱤᱫᱽᱨᱟᱹ ᱠᱚ ᱜᱤᱫᱽᱨᱟᱹ ᱱᱤᱭᱟᱹ ᱚᱠᱟᱢ ᱪᱟᱞᱟᱜᱼᱟ᱾
ᱚ᱾
ᱵᱷᱤᱲᱨᱮ ᱵᱟᱠᱤᱱ ᱛᱷᱤᱨᱚᱜ-ᱟ ᱜᱤᱫᱽᱨᱟᱹ, ᱦᱩᱸ᱾ ᱚᱱᱟᱹ ᱠᱷᱟᱛᱤᱨ ᱵᱟᱝ ᱪᱟᱞᱟᱣ ᱦᱩᱭ ᱠᱟᱱᱟ᱾
ᱦᱳᱭ ᱦᱳᱭ ᱟᱫᱚ ᱜᱤᱫᱽᱟᱹ ᱟᱛᱮᱫ ᱫᱚ ᱠᱟᱹᱴᱤᱡ ᱥᱚᱢᱚᱥᱥᱟ ᱧᱚᱜ ᱜᱮᱭᱟ ᱠᱟᱹᱴᱤᱡ ᱠᱟᱹᱴᱤᱡ ᱜᱤᱫᱽᱨᱟᱹ ᱟᱛᱮᱫ ᱫᱚ᱾
ᱟᱯᱮ ᱫᱚ ᱛᱤᱱᱟᱹᱜ ᱵᱚᱭᱦᱟ ᱟᱯᱮ?
ᱟᱞᱮ ᱫᱚ ᱵᱟᱨ ᱵᱚᱭᱦᱟ ᱟᱹᱞᱤᱧ᱾
ᱚ᱾ ᱟᱪᱪᱷᱟ᱾ ᱟᱨ ᱦᱩᱰᱤᱧ ᱟᱯᱮ ᱢᱟᱹᱭ ᱥᱮ ᱤᱭᱟᱹ ᱵᱷᱟᱭ ᱦᱮᱱᱟᱭ ᱛᱟᱢᱟ?
ᱟᱞᱮ ᱟᱞᱮ ᱢᱟᱹᱭ ᱢᱮᱱᱟᱭᱟ᱾
ᱚ ᱩᱱᱤ ᱫᱚ ᱯᱟᱲᱦᱟᱜ ᱠᱟᱱᱟᱭ ᱥᱮ ᱵᱟᱯᱞᱟ ᱟᱠᱟᱫᱮᱭᱟ ᱯᱮ?
ᱦᱮᱸ ᱩᱱᱤ ᱫᱚᱭ ᱯᱟᱲᱦᱟᱜ ᱠᱟᱱ ᱜᱮᱭᱟ᱾
ᱚ᱾
ᱦᱮᱸ᱾
ᱯᱟᱲᱦᱟᱣ ᱚᱪᱚᱭᱮᱯᱮ ᱵᱮᱥ ᱞᱮᱠᱟ᱾
ᱦᱳᱭ ᱦᱳᱭ ᱯᱟᱲᱦᱟᱣ ᱦᱚᱪᱚᱭᱟᱞᱮ ᱵᱮᱥ ᱞᱮᱠᱟ ᱜᱮ᱾
ᱦᱩᱸ᱾ ᱯᱟᱲᱦᱟᱣ ᱫᱚ ᱫᱚᱨᱠᱟᱨ ᱠᱟᱱ ᱜᱮᱭᱟ ᱱᱮᱛᱟᱨ ᱫᱚ᱾
ᱦᱩᱸ᱾
ᱟᱢ ᱢᱟ ᱵᱟᱢ ᱯᱟᱲᱦᱟᱣ ᱞᱮᱱᱟ ᱟᱯᱮ ᱢᱟ. ᱭ ᱜᱮ ᱢᱚᱸᱡᱽ ᱛᱮ ᱯᱟᱲᱦᱟᱣ ᱦᱚᱪᱚᱭᱮ ᱯᱮ᱾
ᱦᱳᱭ ᱦᱳᱭ ᱦᱳᱭ ᱚᱱᱟ ᱜᱮ ᱪᱤᱱᱟᱛᱟ ᱵᱟᱵᱱᱟ ᱦᱩᱭᱩᱜ ᱠᱟᱱᱟ ᱤᱧ ᱢᱟ ᱵᱟᱹᱧ ᱯᱟᱲᱦᱟᱣ ᱟᱠᱟᱱᱟ ᱡᱟᱭᱦᱳᱠ ᱫᱚ ᱢᱟᱹᱭ ᱨᱮᱦᱚᱸ ᱵᱷᱟᱹᱜᱤ ᱧᱚᱜ ᱛᱤᱧ ᱯᱟᱲᱦᱟᱣᱮᱭᱟ᱾
ᱦᱳᱭ ᱦᱳᱭ ᱟᱨ ᱵᱟᱹᱦᱩ ᱫᱚ ᱛᱤᱱᱟᱹᱜ ᱫᱷᱟᱨᱤᱡ ᱮ ᱯᱟᱲᱦᱟᱣ ᱟᱠᱟᱱᱟ?
ᱮᱸ ᱵᱟᱹᱦᱩ ᱦᱚᱸ ᱚᱱᱠᱟ ᱜᱮ ᱩᱱᱤ ᱦᱚᱸ ᱡᱟᱹᱥᱛᱤ ᱵᱟᱭ ᱯᱟᱲᱦᱟᱣ ᱠᱟᱱᱟ ᱩᱱᱤ ᱢᱟᱫᱽᱫᱷᱚᱢᱤᱠ-ᱮ ᱮᱢ ᱞᱮᱫᱟ, ᱤᱱᱟ ᱯᱚᱨᱮ ᱩᱱᱤ ᱦᱚᱸ ᱵᱟᱺᱜᱤ ᱟᱠᱟᱫᱟᱭ᱾
ᱚ ᱟᱫᱚ ᱟ. ᱜᱩ ᱠᱮᱫᱮᱭᱟᱢ?
ᱦᱳᱭ ᱦᱳᱭ ᱟᱫᱩᱧ ᱟ. ᱜᱩ ᱠᱮᱫᱮᱭᱟ᱾
ᱚᱸ᱾ ᱤᱧ ᱦᱚᱸ ᱮᱭᱤᱪ ᱮᱥ ᱮᱢ ᱠᱟᱛᱮᱫ ᱠᱚ ᱵᱟᱯᱞᱟᱣ ᱟᱠᱟᱫᱤᱧᱟ᱾
ᱚ ᱟᱢᱫᱚ ᱵᱷᱟᱜᱮ ᱜᱮ ᱪᱟᱹᱠᱨᱤ ᱡᱟᱸᱣᱟᱭ ᱮᱢ ᱧᱟᱢ ᱠᱟᱱᱟ ᱠᱳᱱᱳ ᱴᱮᱱᱥᱟᱱ ᱵᱟᱹᱪᱩᱜ ᱛᱟᱢᱟ ᱟᱫᱚ᱾
ᱴᱮᱱᱥᱮᱱ ᱩᱱᱤ ᱩᱱᱤ ᱦᱚᱸ ᱮᱴᱟᱜ ᱨᱮ ᱞᱟᱭᱤᱱ ᱪᱟᱞᱟᱜ ᱠᱟᱱ ᱛᱟᱭᱟ ᱥᱮ ᱪᱮᱫ?
ᱳ ᱵᱟᱵᱟ ᱵᱟᱲᱟᱭ ᱧᱟᱢ ᱟᱠᱟᱫᱮᱭᱟᱢ ᱛᱟᱞᱦᱮ?
ᱵᱟᱹᱧ ᱵᱟᱲᱟᱭ ᱧᱟᱢᱟ ᱚᱠᱟᱧ ᱟᱹᱭᱠᱟᱹᱣᱭᱟ ᱢᱟᱡᱷᱮ ᱢᱟᱡᱷᱮ, ᱰᱮᱨᱤ ᱟᱭ᱾ ᱛᱚ ᱚᱠᱟ ᱡᱚᱠᱷᱚᱡ ᱰᱤᱭᱩᱴᱤ ᱠᱷᱚᱡ ᱦᱤᱡᱩᱜ ᱛᱚ ᱟᱫᱚ ᱚᱱᱠᱟᱧ ᱢᱚᱱᱮ᱾ ᱮᱭᱟ, ᱟᱨ ᱪᱤᱠᱟᱹᱢ ᱵᱟᱲᱟᱭᱟ ᱟᱫᱚ ᱚᱱᱟ ᱞᱟᱹᱜᱤᱫ
ᱡᱚᱢ ᱜᱮᱭᱟ ᱥᱮ ᱵᱟᱝ ᱯᱷᱳᱱ ᱠᱚ?
ᱵᱟᱭ ᱥᱟᱵ ᱦᱚᱪᱚᱣᱟᱹᱧᱟ ᱟᱭᱟᱜ ᱯᱷᱳᱱ ᱫᱚ, ᱤᱧᱟᱹᱜ ᱯᱷᱳᱱᱮ ᱠᱤᱨᱤᱧ ᱠᱟᱹᱫᱤᱧᱟ ᱚᱱᱟ ᱞᱟᱹᱜᱤᱫ ᱛᱮ᱾ ᱤᱧ ᱦᱩᱧ ᱤᱧ ᱦᱩᱧ ᱯᱷᱳᱱ ᱵᱟᱲᱟ ᱠᱟᱜ ᱜᱮ ᱱᱚᱣᱟ ᱛᱮᱜᱮ ᱠᱟᱹᱢᱤ ᱵᱟᱲᱟ ᱦᱩᱭᱩᱜ ᱠᱟᱱᱟ ᱯᱚᱭᱥᱟ ᱡᱟᱜᱮ ᱤᱱᱠᱟᱢᱚᱜ ᱪᱟᱹᱠᱨᱤᱣᱟᱭ ᱢᱮᱱ᱾ ᱥᱩᱠ ᱚᱱᱟ ᱫᱚ ᱵᱟᱝ ᱠᱟᱱᱟ ᱠᱟᱛᱷᱟ ᱫᱚ᱾
ᱚᱻ
ᱦᱳᱭ
ᱚᱝᱠᱟ ᱵᱮᱯᱟᱨ
ᱟᱯᱮ ᱢᱟ. ᱭ ᱦᱚ ᱟᱞᱩᱯᱮ ᱡᱟᱣᱟᱭ ᱜᱚᱫᱽ ᱠᱟᱭᱟ ᱵᱮᱥ ᱞᱮᱠᱟ ᱯᱟᱲᱦᱟᱣ ᱦᱚᱪᱚᱭᱮ ᱯᱮ ᱪᱟᱹᱠᱨᱤ ᱠᱚ ᱧᱟᱢ ᱞᱟᱹᱜᱤᱫ ᱟᱫᱚᱯᱮ ᱡᱟᱶᱟᱭ ᱠᱟᱭᱟ᱾
ᱦᱳᱭ ᱦᱳᱭ ᱦᱳᱭ ᱚᱱᱠᱟ ᱜᱮ ᱪᱤᱱᱛᱟᱹ ᱵᱷᱟᱱᱟ ᱦᱩᱭᱩᱜ ᱠᱟᱱᱟ ᱛᱟᱦᱮᱱᱟᱜ᱾
ᱦᱩ ᱦᱚᱭ ᱦᱚᱭ
ᱟᱢ ᱡᱟᱣᱟᱭ ᱫᱚ ᱦᱟᱺᱰᱤ ᱠᱚ ᱧᱩ ᱵᱟᱲᱟᱭ ᱜᱮᱭᱟ ᱥᱮ ᱵᱟᱝᱟ ᱛᱟᱦᱚᱞᱮ?
ᱵᱟᱭ ᱧᱩᱭᱟ ᱦᱟᱺᱰᱤ ᱠᱚᱫᱚ ᱩᱱᱤ ᱫᱚ᱾
ᱚ ᱦᱟᱺᱰᱤ ᱠᱚᱫᱚ ᱵᱟᱭ ᱧᱩᱭ ᱜᱮᱭᱟ ᱛᱟᱦᱚᱞᱮ᱾
ᱩᱸ ᱦᱩᱜ
ᱵᱟᱭ ᱧᱩᱭᱟ ᱵᱟᱭ ᱧᱩᱭᱟ ᱩᱱᱤ ᱫᱚ᱾
ᱚ ᱵᱷᱟᱜᱮ ᱜᱮ᱾
ᱦᱳᱭ
ᱟᱹᱰᱤ ᱦᱚᱲ ᱧᱮᱞ ᱠᱟᱜ ᱠᱩᱭᱤᱧ ᱛᱚ ᱦᱟᱺᱰᱤ ᱠᱚ ᱧᱩ ᱠᱟᱛᱮ ᱠᱚ ᱠᱷᱟᱹᱯᱟᱹᱨᱤᱜ-ᱟ ᱵᱟᱹᱦᱩ ᱠᱚ ᱥᱟᱞᱟᱜ᱾
ᱦᱳᱭ ᱦᱳᱭ ᱟᱞᱤᱧ ᱫᱚ ᱵᱟᱹᱞᱤᱝ ᱵᱟᱹᱞᱤᱧ ᱠᱷᱟᱯᱟᱹᱨᱤᱜ ᱜᱮᱭᱟ ᱰᱷᱮᱨ ᱫᱚ᱾
ᱚᱻ
ᱟᱫᱚ ᱚᱱᱮ ᱚᱱᱠᱟ ᱜᱤᱧ ᱟᱹᱭᱠᱟᱹᱣᱮᱭᱟ ᱟᱫᱚ ᱥᱚᱢᱚᱭ ᱨᱤᱧ ᱮᱜᱮᱨᱮᱭᱟ ᱤᱧᱜᱮ᱾
ᱚᱻ
ᱦᱳᱭ